ᱦᱮᱞᱳ
ᱦᱮᱸ ᱦᱮᱞᱳ
ᱦᱮᱞᱚ
ᱦᱮᱸ ᱜᱚᱝᱠᱮ ᱡᱚᱦᱟᱨ ᱜᱮ
ᱡᱚᱦᱟᱨ ᱜᱮ ᱜᱚᱢᱠᱮ
ᱛᱚᱵᱮ ᱜᱚᱝᱠᱮ ᱪᱮᱫ ᱞᱮᱠᱟ ᱱᱟᱯᱟᱭ ᱵᱟᱲᱟ ᱜᱮᱭᱟ ᱵᱮᱱ ᱛᱚ
ᱟᱪᱪᱷᱟ ᱟᱵᱤᱱ ᱫᱚ
ᱦᱳᱭ ᱟᱹᱞᱤᱧ ᱦᱚᱸ ᱱᱟᱯᱟᱭ ᱵᱟᱲᱟ ᱜᱮ
ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱛᱟ
ᱦᱚᱜ-ᱚᱭ ᱮᱠᱷᱚᱱ ᱫᱚ ᱪᱮᱫ ᱜᱮ ᱵᱟᱝ ᱚᱲᱟᱜ ᱠᱚᱨᱮ ᱜᱮ
ᱦᱩᱸ
ᱮᱱᱠᱷᱟᱱ ᱠᱷᱟᱱ ᱫᱚ ᱪᱮᱫ ᱟᱨ ᱚᱲᱟᱜ ᱠᱚᱨᱮᱱᱟᱜ ᱜᱮ ᱪᱟᱥᱵᱟᱥ ᱠᱟᱹᱢᱤ ᱤᱫᱤ ᱠᱟ ᱠᱟᱛᱮᱜ ᱜᱮ ᱱᱟᱥᱮ ᱧᱮᱞ ᱵᱟᱲᱟ ᱦᱩᱭᱩᱜ ᱠᱟᱱᱟ ᱛᱤᱥ ᱛᱟᱨ ᱚᱱᱟ ᱠᱚᱯᱚᱲ ᱵᱟᱲᱟᱭ
ᱦᱳᱭ ᱟᱯᱷᱚᱨ ᱵᱟᱲᱟ ᱠᱚᱫᱚ ᱦᱩᱭᱱᱟ
ᱟᱹᱶᱨᱤ ᱟᱹᱶᱨᱤ ᱚᱱᱟᱜᱮ ᱫᱟᱜ ᱡᱟᱹᱲᱤ ᱵᱟᱝ ᱦᱚᱛᱮᱡ ᱯᱟᱨᱚᱢᱚᱜ-ᱟ
ᱚᱱᱟᱜᱮ ᱱᱚᱛᱮ ᱦᱚᱸ ᱚᱱᱠᱟ ᱫᱟᱜ ᱡᱟᱹᱲᱤ ᱵᱟᱝᱛᱮ ᱟᱯᱷᱚᱨ ᱠᱚᱦᱚᱸ ᱚᱱᱟ ᱢᱤᱫ ᱵᱟᱨᱭᱟ ᱜᱤᱰᱤ ᱦᱩᱭ ᱟᱠᱟᱱᱟ ᱚᱱᱟ ᱦᱚᱸ ᱵᱟᱝ ᱚᱢᱚᱱᱚᱜ ᱠᱟᱱᱟ ᱫᱟᱜ ᱡᱟᱹᱲᱤ ᱵᱟᱝ ᱠᱷᱟᱹᱛᱤᱨ ᱛᱮ
ᱦᱩᱸ
ᱛᱟᱦᱞᱮ ᱠᱤᱫᱟᱹᱜ ᱠᱚᱫᱚ ᱦᱩᱭ ᱵᱟᱲᱟ ᱠᱟᱱ ᱜᱮᱭᱟ ᱪᱮ
ᱦᱮᱸ ᱳᱭ ᱠᱤᱫᱩᱵ ᱠᱚᱫᱚ ᱦᱩᱭ ᱵᱟᱲᱟ ᱠᱟᱱᱟ᱾ ᱟᱯᱮ ᱯᱮ ᱠᱤᱫᱩᱜ ᱵᱟᱲᱟᱭᱮᱱᱟ ᱥᱮ ᱟᱹᱣᱨᱤ?
ᱦᱮᱸ ᱠᱤᱫᱩᱵ ᱵᱟᱲᱟ ᱠᱟᱛᱮ ᱜᱮ ᱱᱟᱥᱮ ᱡᱤᱨᱟᱹᱣ ᱵᱟᱲᱟ ᱧᱚᱜ ᱦᱩᱭ ᱟᱠᱟᱱᱟ, ᱡᱟᱹᱯᱤᱫ ᱦᱚᱸ ᱵᱟᱝ ᱦᱮᱡ ᱦᱚᱫᱚᱜ ᱠᱟᱱᱟ ᱛᱚ ᱟᱫᱚ
ᱟᱫᱚ
ᱜᱚᱢᱠᱮ ᱦᱩᱞ ᱢᱟᱦᱟ ᱢᱟ ᱫᱟᱨᱟᱭ ᱠᱟᱱ ᱫᱚ
ᱦᱳᱭ ᱫᱟᱨᱟᱭ ᱠᱟᱱᱟ ᱦᱩᱞ ᱢᱟᱦᱟ ᱦᱚᱸ ᱥᱮᱴᱮᱨ ᱮᱱᱟ
ᱚᱱᱟ ᱜᱮᱪᱚ ᱟᱫᱚ ᱦᱩᱞ ᱢᱟᱦᱟ ᱛᱚ ᱢᱟ ᱛᱟᱦᱚᱞᱮ ᱪᱮᱫ ᱞᱮᱠᱟ ᱢᱟᱱᱟᱣ ᱵᱟᱛᱟᱣ ᱦᱩᱭᱩᱜ
ᱦᱳᱭ ᱢᱟᱱᱟᱣ ᱵᱟᱛᱟᱣ ᱦᱩᱭᱩᱜ-ᱟ ᱵᱷᱟᱜᱤ ᱜᱮ᱾ ᱢᱟᱱᱟᱣ ᱫᱚ ᱱᱚᱛᱮ ᱢᱟᱱᱟᱣ ᱜᱮᱭᱟ ᱯᱮ ᱟᱯᱮᱥᱮᱫ
ᱦᱮᱸ ᱢᱟᱱᱟ ᱫᱚ ᱢᱟᱱᱟᱣ ᱵᱟᱲᱟ ᱱᱤᱭᱟᱹ ᱫᱷᱟᱣ ᱫᱚ ᱢᱤᱫᱩᱱ ᱨᱮᱱᱟᱜ ᱥᱟᱯᱲᱟᱣ ᱦᱩᱭ ᱟᱠᱟᱱᱟ ᱯᱤᱲ ᱛᱟᱨᱤ ᱯᱤᱲ ᱛᱟᱨᱤ ᱠᱷᱚᱱᱟᱜ
ᱪᱮᱫᱞᱮᱠᱟ ᱡᱚᱢᱠᱟᱣ ᱜᱮᱭᱟ ᱯᱮ
ᱚᱱᱠᱟ ᱫᱚ ᱡᱚᱢᱠᱟᱣ ᱫᱚ ᱵᱷᱟᱹᱜᱤ ᱜᱮ ᱡᱚᱢᱠᱟᱣ ᱜᱚᱫᱚᱜ-ᱟ ᱵᱟᱦᱟ ᱥᱚᱦᱚᱨᱟᱭ ᱠᱷᱚᱱ ᱟᱞᱮ ᱚᱱᱛᱮ ᱨᱮᱫᱚ ᱚᱱᱟ ᱢᱤᱫᱩᱱ ᱠᱩ ᱢᱟ ᱡᱟᱦᱟᱸ ᱠᱷᱮᱨᱣᱟᱞ ᱠᱚᱣᱟᱜ ᱡᱟᱦᱟᱸ ᱱᱟᱜᱟᱢ ᱟᱱᱟᱜ ᱢᱟᱦᱟ ᱢᱟᱹᱦᱤᱛ ᱠᱚ ᱛᱟᱦᱮᱱᱟ ᱚᱱᱟ ᱢᱟᱦᱟ ᱠᱚᱫᱚ ᱫᱚᱢᱮ ᱡᱟᱸᱠ ᱡᱚᱢᱚᱠ ᱥᱟᱹᱦᱤᱡ ᱜᱮ ᱢᱟᱱᱟᱣ ᱵᱟᱛ ᱛᱟᱣ ᱟᱫᱚ ᱦᱩᱭᱩᱜ ᱜᱮᱭᱟ᱾
ᱟᱪᱪᱷᱟ
ᱦᱩᱸ ᱚᱱᱛᱮ ᱟᱯᱮᱥᱮᱫ ᱪᱮᱫ ᱞᱮᱠᱟ?
ᱱᱚᱛᱮ ᱫᱚ ᱚᱱᱠᱟ ᱫᱚ ᱵᱟᱝᱠᱩ ᱢᱟᱱᱟᱣ ᱵᱟᱲᱟᱭ ᱜᱮᱭᱟ ᱦᱟᱸᱰᱮ ᱱᱟᱰᱮ ᱚᱱᱟ ᱱᱟᱥᱮᱭᱟᱜ ᱠᱚ ᱠᱚ ᱢᱟᱱᱟᱣ ᱵᱟᱲᱟᱭᱟ ᱚᱱᱟ ᱱᱚᱣᱟ ᱧᱩᱛᱩᱢ ᱞᱮᱠᱟᱛᱮ ᱵᱟᱝ ᱢᱟᱞᱮ ᱢᱟᱱᱟᱣ ᱠᱮᱫᱟ᱾ ᱚᱱᱟᱜᱮ ᱱᱟᱥᱮᱭᱟᱜ ᱠᱩ ᱢᱟᱱᱟᱣ ᱵᱟᱲᱟᱭᱟᱠᱚ ᱞᱟᱹᱭ ᱵᱟᱲᱟᱭᱟᱠᱚ ᱪᱮᱫ ᱪᱮᱠᱟᱞᱮᱠᱟ ᱚᱱᱟ ᱠᱚᱜᱮ ᱢᱟᱱᱟᱣ ᱵᱟᱲᱟ ᱩᱱᱟᱹᱜ ᱫᱚ ᱵᱟᱝ ᱦᱩᱭᱩᱜ ᱜᱮᱭᱟ ᱱᱚᱛᱮ ᱫᱚ
ᱟᱨ ᱛᱤᱨᱤᱥᱟ ᱡᱩᱱ ᱞᱮᱠᱟᱱ ᱫᱤᱱ ᱨᱮᱫᱚ ᱚᱱᱠᱟ ᱠᱷᱮᱞᱳᱰ ᱠᱚ ᱟᱨ ᱵᱟᱝ ᱚᱨᱠᱮᱥᱴᱟᱨ ᱠᱚ ᱦᱩᱭ ᱵᱟᱲᱟᱜ ᱜᱮᱭᱟ ᱪᱮ ᱵᱟᱝ
ᱦᱳᱭ ᱠᱷᱮᱞᱳᱰ ᱠᱚᱫᱚ ᱦᱩᱭ ᱵᱟᱲᱟᱜ ᱜᱮᱭᱟ ᱚᱨᱠᱮᱥᱴᱟᱨ ᱠᱚᱫᱚ ᱵᱟᱝ ᱦᱩᱭᱩᱜ ᱠᱟᱱᱟ᱾ ᱠᱷᱮᱞᱳᱰ ᱠᱚᱦᱚ ᱟᱹᱰᱤ ᱩᱛᱟᱹᱨ ᱛᱟᱦᱮᱱ ᱜᱮᱭᱟ ᱪᱮᱭᱟᱨ ᱨᱮᱯᱮᱡ ᱠᱚᱞᱮ ᱫᱚᱦᱚᱭᱟ ᱵᱤᱥᱠᱩᱴ ᱜᱮᱨ ᱠᱚ ᱚᱱᱠᱟᱟᱱᱟ ᱟᱞᱩ ᱫᱟᱹᱲ ᱠᱚ ᱮᱠᱥᱳ ᱢᱤᱴᱟᱨ ᱧᱤᱨ ᱠᱚ ᱴᱩᱠᱩᱡ ᱫᱤᱯᱤᱞ ᱠᱚ ᱚᱱᱟ ᱦᱚᱸ ᱛᱟᱦᱮᱱ ᱜᱮᱭᱟ᱾ ᱫᱚᱦᱚᱭ ᱜᱮᱭᱟᱞᱮ ᱠᱷᱮᱞᱳᱰ ᱠᱚᱦᱚᱸ ᱚᱱᱛᱮ ᱫᱚᱦᱚᱭ ᱜᱮᱭᱟᱯᱮ ᱟᱯᱮᱥᱮᱫ
ᱚᱱᱠᱟ ᱫᱚ ᱦᱮᱸ ᱱᱚᱣᱟ ᱠᱚ ᱦᱩᱰᱤᱧ ᱦᱩᱰᱤᱧ ᱠᱷᱮᱞᱳᱰ ᱠᱟᱛᱮ ᱛᱟᱦᱮᱱ ᱵᱟᱲᱟᱜ ᱜᱮᱭᱟ ᱚᱱᱟ ᱫᱚ ᱢᱟᱱᱮ ᱜᱟᱞᱚᱪ ᱟᱠᱷᱲᱟ ᱞᱟᱦᱟ ᱨᱮᱫᱚ ᱦᱩᱰᱤᱧ ᱪᱮᱞ ᱫᱚ ᱜᱤᱫᱽᱨᱟᱹ ᱠᱚ ᱵᱟᱠᱷᱨᱟ ᱫᱚ ᱛᱟᱦᱮᱱ ᱜᱮᱭᱟ᱾
ᱦᱩᱸ ᱦᱩᱸ
ᱦᱩᱸ᱾
ᱛ ᱱᱚᱰᱮ ᱛᱤᱨᱤᱥᱮ ᱡᱩᱱ ᱱᱟᱦᱟᱜ ᱡᱩᱜᱽ ᱨᱮᱱᱟᱜ ᱡᱟᱦᱟᱸ ᱞᱮᱠᱟ ᱛᱤᱨᱤᱥᱮ ᱡᱩᱱ ᱠᱚ ᱢᱟᱱᱟᱣ ᱵᱟᱛᱟᱣᱮᱫᱼᱟ ᱚᱱᱟ ᱤᱫᱤᱠᱟ ᱠᱟᱛᱮ ᱢᱤᱫ ᱵᱟᱨ ᱠᱟᱛᱷᱟ ᱨᱚᱲ ᱞᱮᱠᱷᱟᱱ ᱱᱟᱯᱟᱭ
ᱦᱩᱸ
ᱚᱱᱛᱮ ᱪᱮᱫ ᱞᱮᱠᱟ ᱠᱚ ᱢᱮᱱᱟᱮᱫᱼᱟ ᱟᱨ ᱡᱟᱦᱟᱸ ᱞᱮᱠᱟᱢ ᱧᱮᱞ ᱡᱚᱝᱟᱜ ᱠᱟᱱᱟ ᱚᱱᱟ ᱞᱮᱠᱟᱛᱮ ᱫᱤᱥᱚᱢ ᱫᱩᱱᱤᱭᱟᱹ ᱨᱮᱭᱟᱜ ᱫᱚ ᱱᱮᱛᱟᱨ ᱢᱟ ᱤᱱᱴᱟᱨᱱᱮᱴ ᱫᱩᱱᱤᱭᱟᱹ ᱚᱱᱟ ᱫᱩᱱᱤᱭᱟᱹᱟᱹ ᱨᱮᱢᱟ ᱡᱟᱭᱦᱳᱠ ᱯᱷᱮᱥᱵᱩᱠ ᱤᱭᱩᱴᱩᱵᱽ ᱠᱚ ᱧᱮᱞ ᱵᱟᱲᱟ ᱧᱚᱝᱚᱜ ᱠᱟᱱ ᱜᱮᱭᱟ ᱛᱤᱨᱤᱥᱮ ᱡᱚᱱ ᱪᱮᱫ ᱞᱮᱠᱟ ᱢᱟᱱᱟᱣ ᱵᱟᱛᱟᱣ ᱦᱩᱭᱩᱜ ᱠᱟᱱ ᱜᱮᱭᱟ᱾ ᱟᱨ ᱟᱯᱮ ᱥᱮᱫ ᱪᱮᱫ ᱞᱮᱠᱟ ᱢᱟᱱᱟᱣ ᱵᱟᱛᱟᱣ ᱦᱩᱭᱩᱜ ᱠᱟᱱᱟ ᱚᱱᱟ ᱤᱫᱤᱠᱟ ᱠᱟᱛᱮ ᱢᱤᱫ ᱵᱟᱨ ᱠᱟᱛᱷᱟᱢ ᱨᱚᱲ ᱞᱮᱠᱷᱟᱱ ᱟᱹᱰᱤ ᱱᱟᱯᱟᱭ
ᱦᱩᱸ᱾ ᱛᱤᱨᱤᱥᱟ ᱡᱩᱱ ᱢᱟ ᱟᱵᱚ ᱵᱚᱱ ᱢᱟᱱᱟ ᱜᱮᱭᱟ ᱟᱴᱷᱨᱚᱥᱚ ᱯᱚᱧᱪᱟᱱᱱᱚ ᱥᱟᱞᱨᱮ ᱛᱤᱨᱤᱥᱟ ᱡᱩᱱ ᱨᱮ ᱱᱚᱛᱮ ᱫᱚ ᱚᱱᱠᱟ ᱫᱚ ᱵᱟᱝ ᱦᱩᱭᱩᱜ ᱜᱮᱭᱟ᱾ ᱛᱩᱵᱩ ᱠᱚ ᱢᱟᱱᱟᱣ ᱫᱚᱠᱚ ᱢᱟᱱᱟᱣ ᱜᱮᱭᱟ᱾ ᱮᱠᱷᱚᱱ ᱛᱚ ᱤᱱᱴᱟᱨᱱᱮᱴ ᱡᱩᱜᱽ ᱡᱚᱛᱚ ᱯᱷᱩᱱ ᱨᱮᱜᱮ ᱵᱮᱥᱛᱚ ᱠᱚ ᱛᱟᱦᱮᱱ ᱠᱟᱱᱟ ᱚᱱᱠᱟ ᱵᱟᱝᱠᱚ ᱢᱟᱱᱟᱣ ᱵᱟᱛᱟᱣ ᱵᱟᱝᱠᱚ ᱢᱟᱱᱟᱣ ᱮᱫᱟ ᱱᱚ
ᱦᱮᱸ
ᱚᱱᱟ ᱠᱚ ᱢᱟᱱᱟᱣ ᱵᱟᱛᱟᱣ ᱟᱹᱰᱤ ᱡᱟᱹᱨᱩᱲᱟ ᱟ ᱪᱮᱫᱟᱜ ᱥᱮ ᱩᱱᱠᱩ ᱞᱛᱮᱵᱚᱞ ᱦ ᱵᱟᱝ
ᱡᱮ ᱟᱵᱚ ᱚᱱᱮ ᱩᱱᱟᱹᱜ ᱩᱱᱠᱩ ᱤᱝᱨᱮᱡᱽ ᱠᱚ ᱦᱟᱨᱠᱮᱛ ᱥᱟᱥᱮᱛ ᱠᱟᱛᱮᱜ ᱠᱚ ᱫᱚᱦᱚᱭ ᱞᱮᱫ ᱵᱚᱱᱟ ᱚᱱᱟ ᱠᱚ ᱤᱫᱤ ᱠᱟᱛᱮ ᱦᱩᱭᱩᱜ ᱛᱟᱦᱮᱱ ᱜᱮᱭᱟ ᱟᱭᱢᱟ ᱠᱤᱪᱷᱩ
ᱦᱩᱸ
ᱜᱚᱝᱠᱮ ᱟᱵᱮᱱ ᱯᱟᱨᱤ ᱞᱟᱹᱭ ᱢᱮᱥᱮ ᱚᱱᱛᱮ ᱴᱷᱤᱠ ᱴᱷᱟᱠ ᱜᱮ
ᱱᱚᱛᱮ ᱫᱚ ᱢᱟᱱᱟᱣ ᱫᱚ ᱢᱟᱱᱟᱣ ᱵᱟᱛᱟᱣ ᱦᱩᱭᱩᱜ ᱜᱮᱭᱟ ᱢᱮᱱᱠᱷᱟᱱ ᱟᱫᱚ ᱵᱟᱹᱲᱛᱤ ᱛ ᱨᱟᱹᱥᱠᱟᱹ ᱛᱟᱞᱟ ᱛᱮᱜᱮ ᱦᱩᱭᱩᱜᱼᱟ ᱡᱟᱦᱟᱸ ᱫᱤᱱ ᱚᱱᱟ ᱫᱤᱱ ᱨᱮᱱᱟᱜ ᱱᱟᱜᱟᱢ ᱛᱮᱫ ᱡᱟᱦᱟᱸ ᱠᱟᱱᱟ ᱚᱱᱟ ᱩᱫᱽᱫᱮᱥᱥᱚ ᱥᱮ ᱚᱱᱟ ᱤᱭᱟᱹ ᱠᱟᱛᱮ ᱫᱚ ᱩᱭᱦᱟᱹᱨ ᱠᱟᱛᱮᱫ ᱫᱚ ᱵᱟᱝ ᱩᱱᱟᱹᱜ ᱴᱟᱜ ᱢᱟᱱᱟᱣ ᱫᱚ ᱵᱟᱝ ᱦᱩᱭᱩᱜ ᱠᱟᱱᱟ ᱨᱟᱹᱥᱠᱟᱹ ᱛᱟᱞᱟ ᱛᱮᱜᱮ ᱵᱟᱲᱛᱤ ᱫᱚ ᱚᱱᱠᱟ ᱨᱮᱫᱚᱜ ᱠᱷᱟᱱ᱾
ᱦᱚᱭ ᱦᱮᱸ ᱨᱟᱹᱥᱠᱟᱹ ᱨᱮᱱᱟᱜ ᱫᱤᱱ ᱦᱚᱸ ᱠᱟᱱ ᱜᱮᱭᱟ ᱥᱮ ᱡᱮ ᱟᱵᱩ ᱱᱟᱥᱮᱭᱟᱜ ᱟᱡᱟᱛ ᱵᱩᱱ ᱧᱟᱢ ᱠᱮᱫᱟ ᱨᱟᱹᱥᱠᱟᱹ ᱨᱮᱱᱟᱜ ᱫᱤᱱ ᱦᱚᱸ ᱠᱟᱱ ᱜᱮᱭᱟ
ᱦᱮᱸ᱾
ᱦᱮᱸ᱾
ᱟᱫᱚ ᱦᱮᱸ ᱨᱟᱹᱥᱠᱟᱹ ᱨᱮᱱᱟᱜ ᱫᱤᱱ ᱫᱚ ᱠᱟᱱ ᱜᱮᱭᱟ ᱟᱵᱚᱷᱮᱱ ᱡᱟᱦᱟᱸ ᱞᱮᱠᱟ ᱨᱟᱹᱥᱠᱟᱹ ᱨᱮᱱᱟᱜ ᱫᱤᱱ ᱠᱟᱱᱟ ᱡᱚ ᱚᱱᱠᱟᱜᱮ ᱩᱱ ᱦᱤᱞᱳᱜ ᱫᱚ ᱩᱱᱠᱩ ᱵᱤᱨ ᱵᱟᱱᱴᱟ ᱠᱚᱣᱟᱜ ᱫᱚ ᱫᱩᱠ ᱨᱮᱱᱟᱜ ᱫᱤᱱ ᱛᱟᱦᱮᱸ ᱠᱟᱱᱟ ᱢᱮᱱᱠᱷᱟᱱ ᱚᱱᱟ ᱫᱩᱠ ᱨᱮᱱᱟᱜ ᱫᱤᱱ ᱤᱫᱤ ᱠᱟᱛᱮ ᱦᱚᱸ ᱱᱟᱥᱮ ᱫᱚ ᱠᱟᱱ ᱜᱟᱞᱚᱡᱽ ᱫᱚᱨᱠᱟᱨ ᱠᱟᱱ ᱜᱮᱭᱟ ᱪᱮ
ᱦᱩᱸ ᱦᱩᱸ
ᱚᱱᱟ ᱜᱟᱞᱚᱪ ᱪᱮ ᱚᱱᱟ ᱫᱩᱠ ᱨᱮᱱᱟᱜ ᱫᱤᱱ ᱤᱫᱤ ᱠᱟᱛᱮᱜ ᱜᱟᱞᱚᱪ ᱤᱫᱤ ᱠᱟᱛᱮ ᱫᱚ ᱩᱱᱟᱹᱜ ᱮᱠᱴᱟ ᱵᱟᱝ ᱜᱟᱱᱦᱚᱪᱟ ᱨᱮᱦᱚᱸ ᱨᱚᱥᱠᱟᱹ ᱛᱮᱜᱮ ᱵᱟᱹᱲᱛᱤ ᱫᱤᱱ ᱫᱚ ᱯᱟᱨᱚᱢ ᱚᱱᱟ ᱠᱟᱱᱟᱥᱮ ᱫᱷᱟᱨᱟ ᱦᱟᱨᱟ ᱤᱭᱟᱹ ᱫᱚ ᱵᱩᱡᱩᱜᱚᱜ
ᱦᱚᱭ
ᱱᱩᱠᱮᱭᱟᱝ ᱟᱵᱚ ᱱᱚᱣᱟ ᱟᱵᱚᱣᱟᱜ ᱯᱟᱹᱨᱥᱤ ᱥᱮ ᱟᱵᱚᱣᱟᱜ ᱪᱤᱠᱤ ᱤᱫᱤ ᱠᱟᱛᱮ ᱚᱞ ᱪᱤᱠᱤ ᱡᱟᱦᱟᱸ ᱢᱮᱱᱟᱜ-ᱟ ᱚᱱᱟ ᱪᱤᱠᱤ ᱤᱫᱤ ᱠᱟᱛᱮ ᱛᱤᱱᱟᱹᱜ ᱟᱸᱴ ᱵᱟᱲᱟᱭ ᱢᱮᱱᱟᱜ ᱠᱟᱜ-ᱟ
ᱵᱟᱲᱟᱭ ᱫᱚ ᱩᱱᱟᱹᱜ ᱫᱚ ᱚᱱᱠᱟ ᱫᱚ ᱵᱟᱹᱱᱩᱜ ᱠᱟᱫᱟ
ᱠᱟ ᱦᱟᱞᱠᱟ ᱥᱟᱞᱠᱟ ᱜᱮ ᱠᱚᱢ ᱜᱮ ᱩᱱᱟᱹᱜ ᱫᱚ ᱵᱟᱲᱟᱭ ᱠᱚ ᱵᱟᱹᱱᱩᱜ-ᱟ
ᱦᱩᱸ
ᱟᱵᱮᱧ ᱵᱟᱲᱟᱭ ᱢᱮᱱᱟᱜ ᱛᱟᱵᱮᱱ ᱠᱷᱟᱡ ᱠᱤᱪᱷᱩ ᱞᱟᱹᱭ ᱞᱮᱠᱷᱟᱜ ᱫᱚᱢ ᱵᱷᱟᱹᱜᱤ ᱠᱚᱜ-ᱟ
ᱪᱤᱠᱤ ᱫᱚ ᱟᱵᱚ ᱚᱞ ᱪᱤᱠᱤ ᱚᱞ ᱫᱚᱵᱤᱱ ᱜᱟᱱ ᱜᱮᱭᱟ ᱪᱮ ᱵᱟᱝᱜᱮ
ᱦᱮᱣᱟᱹᱭ ᱜᱟᱱ ᱜᱮᱭᱟᱞᱤᱧ
ᱧᱮᱞᱟᱝ
ᱪᱤᱠᱤ ᱯᱟᱲᱦᱟᱣ ᱠᱟᱛᱮ ᱛᱤᱱᱟᱹᱜ ᱥᱮᱨᱢᱟ ᱦᱩᱭᱱᱟ ᱪᱤᱠᱤ ᱛᱮ ᱚᱞ ᱯᱟᱲᱦᱟᱣ ᱦᱚᱸ
ᱦᱩᱭᱮᱱ ᱜᱮᱭᱟ ᱥᱮᱨᱢᱟ ᱵᱷᱟᱜᱤ ᱜᱮ ᱢᱚᱴᱟᱢᱩᱴᱤ ᱤᱨᱟᱹᱞ ᱟᱨᱮ ᱥᱮᱨᱢᱟ ᱜᱟᱱ ᱦᱩᱭ ᱱᱟ ᱟᱭᱢᱟ ᱫᱤᱱ ᱜᱮᱞᱤᱧ ᱯᱟᱲᱦᱟᱣ ᱠᱟᱜ ᱜᱮᱭᱟ ᱯᱟᱲᱦᱟᱣ ᱫᱚ
ᱩᱸᱦ ᱱᱤᱛᱚᱜ ᱦᱚᱸᱵᱤᱱ ᱯᱟᱲᱦᱟᱜ ᱜᱮᱭᱟ ᱪᱮ ᱵᱟᱝ
ᱦᱚᱭ ᱱᱤᱛᱚᱜ ᱦᱚᱸ ᱯᱟᱲᱦᱟᱣ ᱦᱩᱭᱩᱜ ᱠᱟᱱ ᱜᱮᱭᱟ
ᱛᱤᱱ ᱛᱤᱱᱟᱹᱜ ᱢᱟᱱᱮ ᱤᱥᱠᱩᱞ ᱞᱟᱭᱤᱯᱷ ᱨᱮ ᱡᱮ ᱤᱥᱠᱩᱞ ᱞᱟᱭ ᱛᱮᱢ ᱯᱟᱲᱦᱟᱣ ᱵᱟᱲᱟ ᱠᱟᱜ ᱜᱮᱭᱟ ᱚᱞᱪᱤᱠᱤ
ᱦᱳᱭ ᱯᱟᱲᱦᱟᱣ ᱵᱟᱲᱟ ᱦᱩᱭ ᱠᱟᱱ ᱜᱮᱭᱟ ᱤᱥᱠᱩᱞ ᱨᱟᱭᱤᱯᱷ ᱨᱮᱦᱚᱸ ᱦᱚᱜ-ᱚᱭ ᱱᱤᱛᱚᱜ ᱠᱚᱞᱮᱡᱽ ᱨᱮ ᱪᱟᱹᱞᱩᱜ ᱠᱟᱱᱟ
ᱚ ᱢᱟᱱᱮ ᱫᱚ ᱚᱞ ᱪᱤᱠᱤ ᱟᱵᱚ ᱢᱟ ᱚᱞᱪᱤᱠᱤ ᱛᱮᱜᱮ ᱵᱮᱱ ᱠᱚᱞᱮᱡᱽ ᱫᱚᱵᱤᱱ ᱠᱚᱨᱟᱣ ᱟᱜᱩ ᱟᱹᱰᱤ ᱟᱹᱰᱤ ᱥᱟᱨᱦᱟᱣ ᱜᱚᱢᱠᱮ ᱱᱟᱦᱟᱜ ᱵᱤᱱ ᱟᱵᱚ ᱱᱚᱣᱟ ᱥᱟᱶᱛᱟ ᱨᱮᱱᱟᱜ ᱱᱚᱣᱟᱫᱚ ᱯᱟᱹᱨᱥᱤ ᱡᱟᱹᱛᱤ ᱞᱟᱦᱟ ᱞᱟᱹᱜᱤᱫ ᱛᱮ ᱜᱚᱲᱚ ᱵᱤᱱ ᱮᱢᱚᱜ ᱠᱟᱱᱟ ᱱᱚᱣᱟ ᱜᱮ ᱟᱹᱰᱤ ᱟᱹᱰᱤ ᱥᱟᱨᱦᱟᱣ ᱱᱚᱝᱠᱟᱜᱮ ᱥᱟᱱᱟᱢ ᱦᱚᱲᱜᱮ ᱡᱟᱛᱮ ᱱᱚᱠᱟᱱ ᱫᱤᱥ ᱦᱩᱫᱤ ᱱᱚᱝᱠᱟᱱ ᱩᱭᱦᱟᱹᱨ ᱛᱟᱦᱮᱱ ᱛᱟᱵᱚᱱ ᱢᱟ ᱡᱟᱦᱟᱸ ᱩᱭᱦᱟᱹᱨ ᱛᱮ ᱟᱵᱚᱣᱟᱜ ᱡᱟᱹᱛᱤ ᱥᱟᱶᱛᱟ ᱞᱟᱦᱟ ᱪᱟᱞᱟᱜ-ᱟ ᱱᱚᱝᱠᱟ ᱠᱟᱹᱴᱤᱡ ᱠᱟᱹᱴᱤᱡ ᱜᱚᱲᱚ ᱜᱮᱭᱟᱠᱚ ᱡᱟᱹᱛᱤ ᱥᱟᱶᱛ ᱞᱟᱦᱟ ᱤᱫᱤ ᱫᱟᱲᱮᱭᱟᱜ ᱱᱚᱝᱠᱟ ᱜᱮ ᱡᱩᱫᱤ ᱟᱠᱚ ᱦᱩᱸ
ᱦᱮᱸ ᱱᱚᱜ-ᱚ ᱱᱟ ᱩᱫᱽᱫᱮᱥᱥᱚ ᱠᱚᱜᱮ ᱢᱮᱱᱟᱜ ᱠᱟᱫᱟ ᱡᱟᱛᱮ ᱟᱨᱚ ᱟᱵᱚ ᱢᱟᱹᱭ ᱵᱟᱹᱵᱩ ᱛᱟᱠᱚ ᱯᱟᱲᱦᱟᱣ ᱫᱟᱲᱮᱭᱟᱜ ᱢᱟ ᱱᱚᱣᱟ ᱪᱤᱠᱤᱛᱮ ᱚᱱᱟ ᱦᱚᱨ ᱰᱟᱦᱟᱨ ᱠᱚ ᱩᱫᱩᱜ ᱫᱤᱠᱚᱣᱟ ᱱᱤᱛᱚᱜ ᱵᱚᱱ ᱧᱮᱞᱮᱫ ᱱᱤᱛᱚᱜ ᱵᱚᱱ ᱧᱮᱞᱮᱜ ᱠᱚᱣᱟ ᱩᱱᱟᱹᱜ ᱵᱟᱝᱠᱚ ᱪᱤᱠᱤᱛᱮ ᱵᱟᱝᱠᱚ ᱯᱟᱲᱦᱟᱜ ᱠᱟᱱᱟ᱾ ᱵᱟᱝᱞᱟ ᱢᱤᱰᱤᱭᱟᱢ ᱠᱚᱛᱮ ᱠᱚ ᱯᱟᱲᱦᱟᱜ ᱠᱟᱱᱟ ᱚᱱᱟᱠᱚᱜᱮ ᱦᱚᱨ ᱰᱟᱦᱟᱨ ᱠᱚ ᱩᱫᱩᱜ ᱩᱫᱩᱜ ᱤᱫᱤᱭᱟᱠᱚ ᱦᱩᱭᱩᱜ-ᱟ ᱚᱱᱟ ᱠᱚᱜᱮ ᱩᱫᱮᱥᱥᱚ ᱠᱚᱫᱚ ᱢᱮᱱᱟᱜ ᱠᱟᱫᱟ ᱜᱚᱝᱠᱮ ᱟᱵᱮᱱ ᱛᱮ ᱚᱞᱚᱜ ᱠᱚᱫᱚ ᱛᱤᱱᱟᱹᱜ ᱥᱟᱺᱜᱤᱧ ᱪᱟᱹᱞᱩᱜ ᱠᱟᱱᱟ
ᱜᱚᱝᱠᱮ ᱟᱹᱞᱤᱧ ᱢᱟ ᱩᱱᱟᱹᱜ ᱟᱸᱴ ᱚᱞ ᱯᱟᱲᱦᱟᱣ ᱠᱚᱦᱚᱸ ᱵᱟᱝᱞᱤᱧ ᱵᱟᱲᱟᱭᱟ ᱡᱟᱠ ᱜᱮ ᱛᱚᱲᱮ ᱵᱚᱲᱮ ᱚᱝᱠᱟ ᱦᱚᱲ ᱮᱲᱮ ᱞᱮᱠᱟ ᱫᱚ ᱚᱞ ᱯᱟᱲᱦᱟ ᱫᱚᱞᱤᱧ ᱵᱟᱲᱟᱭ ᱜᱮ᱾
ᱪᱤᱠᱤ ᱫᱚᱵᱤᱱ ᱵᱟᱰᱟᱭ ᱜᱮᱭᱟ ᱥᱮ ᱵᱟᱝ?
ᱚᱱᱠᱟ ᱫᱚ ᱪᱤᱠᱤ ᱫᱚ ᱱᱟᱥᱮ ᱚ ᱛ ᱪᱮᱫᱞᱮᱠᱟ ᱚᱱᱠᱟ ᱠᱚ ᱞᱟᱹᱭ ᱜᱮᱭᱟ ᱡᱮ ᱚᱱᱠᱟ ᱫᱚᱞᱤᱧ ᱵᱟᱲᱟᱭ ᱜᱮᱭᱟ ᱢᱮᱱᱠᱷᱟᱱ ᱩᱱᱟᱹᱜ ᱯᱩᱥᱴᱟᱹ ᱥᱟᱦᱤᱡ ᱫᱚ ᱵᱟᱝᱞᱤᱧ ᱵᱟᱲᱟᱭᱟ
ᱟᱪᱪᱷᱟ
ᱥᱮᱬᱟ ᱫᱚᱨᱠᱟᱨ ᱠᱟᱱᱟ ᱚᱱᱟ ᱦᱚᱸ
ᱦᱩᱸ ᱟᱫᱚ ᱚᱠᱛᱚ ᱦᱚᱸ ᱵᱟᱭ ᱩᱲᱟᱹᱣ ᱜᱚᱫᱚᱜᱼᱟ ᱪᱮ ᱦᱟᱱᱟ ᱱᱚᱣᱟ ᱠᱟᱹᱢᱤ ᱡᱟᱸᱜᱟ ᱨᱮᱞᱤᱧ ᱛᱟᱦᱮᱸ ᱜᱚᱫᱚᱜ ᱠᱷᱟᱱ ᱚᱱᱟ ᱚᱠᱛᱚ ᱵᱟᱭ ᱠᱩᱲᱟᱹᱣ ᱜᱚᱫᱚᱜ ᱠᱟᱱ ᱵᱟᱠᱷᱟᱱ ᱥᱮᱬᱟ ᱨᱮᱱᱟᱜ ᱫᱚ ᱤᱪᱪᱷᱟᱹ ᱫᱚ ᱢᱮᱱᱟᱜᱼᱟ ᱦᱩᱸ
ᱡᱮᱦᱮᱛᱩ ᱟᱵᱚ ᱟᱭᱳ ᱟᱲᱟᱝ ᱠᱟᱱᱟ ᱥᱮ ᱚᱱᱟ ᱫᱚ ᱥᱮᱬᱟ ᱫᱚᱨᱠᱟᱨ ᱠᱟᱱ ᱜᱮᱭᱟ᱾
ᱮᱠᱟᱞ ᱮᱠᱟᱞ ᱜᱚᱝᱠᱮ ᱮᱠᱟᱞ
ᱦᱩᱸ
ᱦᱩᱸ
ᱮᱴᱟᱼᱟᱜ ᱛᱮᱢᱟ ᱟᱭᱢᱟ ᱦᱚᱲ ᱜᱮᱠᱚ ᱥᱮᱬᱟᱭᱟ ᱟᱵᱚ ᱱᱤᱡᱮᱨᱟᱜ ᱛᱮ ᱡᱩᱫᱤ ᱟᱵᱚᱜᱮ ᱵᱟᱵᱚᱱ ᱥᱮᱬᱟᱭᱟ ᱱᱚᱝᱠᱟ ᱞᱮᱠᱷᱟᱡ ᱫᱚ ᱪᱮᱠᱟᱛᱮ ᱦᱩᱭᱩᱜᱼᱟ
ᱮᱠᱟᱞ ᱮᱠᱫᱟᱢ ᱜᱚᱝᱠᱮ
ᱦᱮᱸ
ᱜᱚᱝᱠᱮ ᱱᱤᱛᱚᱜ ᱫᱚ ᱛᱟᱦᱚᱞᱮ ᱠᱚᱞᱮᱡᱽ ᱪᱟᱞᱟᱜ ᱠᱟᱱ ᱜᱮᱭᱟ ᱵᱟᱝ-ᱟ
ᱦᱳᱭ ᱪᱟᱞᱟᱜ ᱠᱟᱱ ᱜᱮᱭᱟ᱾
ᱱᱤᱛᱚᱜ ᱚᱠᱟ ᱥᱮᱢ ᱦᱩᱭᱮᱱᱟ?
ᱱᱤᱛ ᱫᱚ ᱴᱩ ᱥᱮ ᱥᱮᱢ ᱪᱟᱹᱞᱩᱜ ᱠᱟᱱᱟ᱾
ᱦᱩᱸ ᱢᱚᱡᱽᱛᱮ ᱦᱩᱸ
ᱮᱠᱡᱟᱢ ᱠᱚ ᱥᱩᱨᱩ ᱠᱟᱱ ᱛᱟᱞᱮᱭᱟ ᱦᱟᱸᱜ
ᱦᱩᱸ
ᱛᱤᱦᱤᱧ ᱠᱷᱚᱡ ᱜᱮ ᱥᱩᱨᱩ ᱠᱟᱱᱟ ᱮᱠᱡᱟᱢ ᱠᱚ
ᱵᱤᱱᱤᱰ ᱠᱚᱫᱚ ᱪᱮᱫ ᱞᱮᱠᱟ ᱱᱟᱯᱟᱭ ᱵᱟᱲᱟ ᱜᱮ ᱦᱩᱭᱩᱜ ᱠᱟᱱᱟ
ᱦᱳᱭ ᱟᱵᱚ ᱪᱤᱠᱤ ᱟᱵᱚ ᱟᱭᱳ ᱟᱲᱟᱝ ᱠᱷᱟᱹᱛᱤᱨ ᱛᱮ ᱟᱹᱰᱤ ᱱᱟᱯᱟᱭ ᱥᱟᱺᱦᱤᱡ ᱛᱮ ᱵᱩᱡᱩᱜ ᱠᱟᱱ ᱛᱮ ᱱᱟᱯᱟᱭ ᱛᱮ ᱮᱢ ᱜᱟᱱᱚᱜ ᱠᱟᱱᱟ
ᱦᱮᱸ
ᱦᱩᱸ
ᱜᱚᱝᱠᱮ ᱟᱵᱤᱱ ᱡᱩᱫᱤ ᱱᱚᱰᱮ ᱢᱟᱱᱮ ᱱᱚᱣᱟ ᱡᱟᱭᱜᱟ ᱨᱮ ᱛᱟᱦᱮᱸ ᱠᱟᱛᱮᱢ ᱪᱤᱱᱛᱟᱹᱭᱟ ᱡᱮ ᱱᱤᱛᱚᱜ ᱡᱩᱫᱤ ᱟᱹᱵᱤᱱ ᱮᱴᱟᱜ ᱯᱟᱹᱨᱤᱥ ᱛᱮ ᱵᱟ ᱮᱴᱟᱜ ᱤᱭᱟᱹ ᱛᱮᱵᱤᱱ ᱚᱞ ᱠᱮᱭᱟ ᱟᱹᱵᱤᱱ ᱱᱩᱱᱟᱹᱜ ᱫᱷᱟᱹᱨᱤᱡ ᱵᱟᱴ ᱠᱚᱞᱮᱡᱽ ᱫᱷᱟᱹᱨᱤᱡ ᱵᱮᱱ ᱥᱮᱴᱮᱨ ᱫᱟᱲᱮᱭᱟᱜ ᱠᱚᱭᱟ ᱮᱴᱟᱜ ᱯᱟᱹᱨᱤᱥ ᱛᱮ ᱚᱞ ᱯᱟᱲᱦᱟᱣ ᱠᱟ ᱠᱟᱛᱮ
ᱵᱟᱝ ᱮᱴᱟᱜ ᱯᱟᱹᱨᱤᱥ ᱛᱮᱫᱚ ᱫᱚ ᱚᱱᱠᱟ ᱫᱚ ᱢᱚᱲᱮ ᱫᱚ ᱵᱟᱝ ᱦᱩᱭᱩᱜ ᱠᱟᱱᱟ ᱩᱱᱟᱹᱜ ᱫᱷᱟᱹᱵᱤᱡ ᱞᱤᱧ ᱥᱮᱴᱮᱨ ᱠᱚᱜᱼᱟ ᱮᱴᱟᱜ ᱯᱟᱨᱤᱥ ᱫᱚ ᱱᱴᱢᱟᱱᱮ ᱟᱴ ᱟᱴ ᱧᱚᱜ ᱜᱮᱭᱟ ᱥᱮ ᱵᱟᱝ ᱵᱩᱡᱩᱜᱼᱟ ᱡᱟᱦᱟᱸᱢ ᱩ ᱢᱮᱱᱟ ᱚᱱᱟ ᱵᱟᱢ ᱵᱩᱡᱽ ᱫᱟᱲᱮᱭᱟᱜᱼᱟ ᱟᱭᱩ ᱟᱲᱟᱝ ᱛᱮᱠᱷᱟᱡ ᱫᱚ ᱟᱢ ᱡᱟᱦᱟᱸᱟᱢ ᱯᱟᱲᱦᱟᱜᱼᱟ ᱚᱱᱟᱢ ᱵᱩᱡᱽ ᱩᱛᱟᱹᱨᱟ ᱚᱱᱟᱛᱮ ᱱᱩᱱᱟᱹᱜ ᱥᱟᱺᱜᱤᱧ ᱱᱚᱣᱟ ᱠᱚᱛᱮᱚᱢ ᱦᱮᱡ ᱫᱟᱲᱮᱭᱟᱜᱼᱟ ᱵᱟᱝᱞᱟ ᱠᱚ ᱤᱝᱞᱤᱥ ᱠᱚ ᱚᱱᱟ ᱠᱚᱛᱮ ᱫᱚ ᱵᱤᱥᱤ ᱥᱟᱺᱜᱤᱧ ᱦᱮᱡ ᱫᱚ ᱟᱵᱚ ᱠᱚᱫᱚ ᱵᱟᱝ ᱵᱚᱱ ᱫᱟᱲᱮᱭᱟᱜᱼᱟ ᱚᱱᱠᱟ ᱫᱚ
ᱦᱩᱸ
ᱦᱮᱸ
ᱦᱮᱸ
ᱜᱚᱢᱠᱮ ᱚᱠᱛᱚ ᱠᱚ ᱦᱚᱸ ᱦᱩᱭ ᱮᱱᱟ
ᱦᱮᱸᱤᱧᱟᱜ ᱦᱩᱭᱱᱟ ᱚᱠᱛᱚ ᱠᱚᱦᱚ ᱦᱩᱭ ᱜᱚᱫ ᱮᱱᱟ
ᱦᱩᱸ ᱟᱫᱚ ᱛᱟᱦᱚᱞᱮ ᱛᱮᱦᱮᱧᱞᱮᱠᱟ ᱫᱚ ᱤᱱᱠᱟᱹᱜᱮ ᱢᱟ ᱛᱟᱦᱚᱞᱮ ᱥᱟᱹᱜᱩᱱ ᱧᱤᱫᱟ
ᱦᱳᱭ ᱦᱮᱸ ᱢᱟ ᱥᱟᱹᱜᱩᱱ ᱧᱤᱫᱟᱹ
ᱦᱩᱸ ᱴᱷᱤᱠᱟᱹᱱ ᱜᱮᱭᱟ ᱛᱟᱦᱚᱞᱮ ᱜᱚᱢᱠᱮ
ᱦᱳᱭ ᱢᱟ ᱛᱚᱵᱮ
ᱦᱸ